ᱦᱳᱭ ᱦᱳᱭ ᱡᱚᱦᱟᱨ ᱜᱮ ᱡᱚᱦᱟᱨ ᱜᱮ
ᱦᱩᱸ ᱛᱟᱯᱚᱨ ᱱᱟᱯᱟᱜ ᱵᱟᱲᱟ ᱜᱮ
ᱦᱮᱸ ᱦᱮᱸ ᱚᱱᱛᱮ ᱫᱚ ᱱᱟᱯᱟᱭ ᱵᱟᱲᱟ ᱜᱮ ᱦᱟᱸᱜ ᱟᱢᱜᱮ ᱪᱮᱫ ᱞᱮᱠᱟ
ᱟᱹᱞᱤᱧ ᱦᱚᱸ ᱱᱟᱯᱟᱭ ᱵᱟᱲᱟ ᱜᱮ ᱚᱲᱟᱜ ᱦᱚᱲ ᱪᱮᱫᱠᱟ ᱦᱮᱱᱟᱜ ᱠᱚᱣᱟ ᱜᱚᱝᱠᱮ
ᱚᱲᱟᱜ ᱦᱚᱲ ᱱᱤᱛᱚᱜ ᱫᱚ ᱱᱟᱯᱟᱭ ᱵᱟᱲᱟᱟᱜ ᱜᱮ ᱢᱮᱱᱟᱜ ᱠᱚᱣᱟ ᱛᱟᱞᱦᱮ ᱪᱮᱫ ᱠᱚ ᱠᱟᱹᱢᱤ ᱵᱟᱲᱟᱟᱭ ᱦᱩᱭᱩᱜ ᱠᱟᱱᱟ
ᱠᱟᱹᱢᱤ ᱠᱚᱫᱚ ᱟᱨ ᱪᱮᱫ ᱵᱚᱱ ᱠᱟᱹᱢᱤᱭᱟ ᱚᱲᱟᱜ ᱠᱚᱨᱮ ᱜᱮ ᱡᱚᱢ ᱧᱩ ᱟᱨ ᱜᱤᱛᱤᱡ
ᱟᱪᱪᱷᱟ ᱟᱪᱪᱷᱟ ᱦᱩᱸ ᱫᱟᱠᱟ ᱠᱚᱫᱚ ᱡᱚᱢ, ᱫᱟᱠᱟ ᱠᱚᱫᱚ ᱡᱚᱢ ᱟᱹᱞᱤᱧ ᱦᱚᱸ ᱪᱤᱠ ᱜᱮ ᱵᱟᱝᱜᱮ ᱱᱚᱸᱰᱮ ᱦᱚᱸ ᱪᱮᱫ ᱠᱚ ᱵᱚᱞᱮ ᱢᱮ ᱠᱩᱞ ᱨᱮᱞᱤᱧ ᱛᱟᱦᱮᱱᱟ ᱛᱚᱧ ᱚᱞ ᱯᱟᱲᱦᱟᱜ ᱜᱮ ᱱᱚᱜᱼᱚᱭ ᱛᱮ ᱫᱚ ᱟᱯᱟ ᱛᱮᱫᱚ ᱠᱟᱹᱢᱤᱟ ᱫᱟᱜ ᱦᱟᱸᱜ
ᱟᱹᱞᱤᱧ ᱦᱚᱸ ᱟᱹᱣᱨᱤ ᱞᱤᱧ ᱡᱚᱢᱟ ᱡᱚᱢ-ᱧᱩ ᱫᱚ ᱟᱹᱨᱤᱭᱟᱜ-ᱟ ᱾
ᱟᱪᱪᱟ ᱟᱪᱪᱟ ᱟᱪᱟ ᱟᱞᱮ ᱦᱚᱸ ᱚᱱᱠᱟᱜᱮ ᱡᱚᱢ ᱠᱚᱫᱚ ᱦᱟᱸᱜ ᱟᱹᱣᱨᱤ ᱦᱩᱭᱩᱜ-ᱟ᱾
ᱚ ᱛᱟᱦᱚᱞᱮ ᱜᱚᱝᱠᱮ ᱛᱟᱦᱚᱞᱮ ᱫᱟᱠᱟ ᱠᱩᱡᱯᱮ ᱤᱥᱤᱱ ᱠᱮᱫᱟ ᱥᱮ ᱵᱟᱝ ᱛᱟᱦᱚᱞᱮ?
ᱦᱚᱭ, ᱫᱟᱠᱟ ᱫᱚ ᱦᱟᱸᱜ ᱪᱚᱸᱫᱟ ᱵᱟᱲᱟ ᱦᱩᱭ ᱭᱮᱱᱟ ᱾ ᱱᱚᱝᱠᱟ ᱜᱩᱨᱩᱯ ᱜᱩᱨᱩ ᱞᱮ ᱤᱥᱤᱱᱟᱭ ᱛᱤᱦᱤᱧ ᱫᱚ ᱩᱱᱤ ᱤᱥᱤᱱᱟᱭ ᱜᱟᱯ ᱯᱟ ᱫᱚ ᱱᱩᱭ ᱤᱥᱤᱱᱮ ᱱᱩᱝᱠᱟ ᱞᱮ ᱤᱥᱤᱱ ᱯᱟᱹᱞᱤ ᱯᱟᱹᱞᱤ ᱟᱨ ᱦᱚᱥᱴᱮᱞ ᱨᱮ ᱢᱟ ᱚᱱᱠᱟ ᱜᱤ ᱦᱮᱸ ᱵᱟᱝ? ᱢᱮᱥ ᱠᱚᱨᱮ ᱢᱟ ᱚᱱᱠᱟ ᱜᱤ ᱤᱥᱤᱱ ᱵᱟᱲᱟ ᱦᱩᱭᱩᱜ ᱛᱟᱢ ᱦᱟᱸᱜ᱾
ᱦᱮᱸ ᱪᱮᱫᱟᱜ ᱥᱮ ᱟᱫᱚ ᱢᱤᱫ ᱦᱚᱲᱜᱮ ᱫᱤᱱᱟᱹᱢ ᱡᱩᱫᱤ ᱵᱚᱱ ᱤᱥᱤᱱ ᱩᱪᱚᱮᱭᱟ ᱥᱮ ᱩᱱᱤ ᱦᱚᱸ ᱵᱮᱡᱟᱨᱚᱜᱟᱭ ᱥᱮ?
ᱮᱠᱫᱚᱢ ᱮᱠᱫᱚᱢ ᱮᱠᱫᱚᱢ
ᱦᱚᱭ ᱛᱟᱦᱚᱞᱮ ᱜᱚᱢᱠᱮ ᱛᱟᱦᱚᱞᱮ ᱩᱛᱩ ᱠᱩᱫᱚ ᱪᱮᱫ ᱠᱚᱯᱮ ᱥᱚᱫᱟ ᱟᱹᱜᱩᱣ ᱟᱠᱟᱫᱟ᱾
ᱩᱛᱩ ᱠᱚᱫᱚ ᱦᱟᱸᱜ ᱱᱤᱛᱚᱜ ᱟᱯᱟᱛᱚᱛᱚ ᱱᱚᱝᱠᱟ ᱢᱮᱱᱟᱜ ᱠᱟᱫᱟ ᱟᱞᱩ ᱠᱩᱜᱮ᱾ ᱛᱚᱵᱮ ᱟᱞᱩ ᱠᱚᱜᱮᱛᱚ ᱵᱮᱥᱤ ᱪᱟᱞᱟᱜ ᱠᱟᱱᱟ ᱥᱮ?
ᱦᱚᱭ ᱦᱚᱭ ᱢᱟᱨᱠᱮᱴ ᱫᱚ ᱚᱱᱟᱜᱮ ᱜᱚᱝᱠᱮ ᱢᱮᱱᱟᱜ-ᱟ ᱛᱚ ᱟᱞᱩ ᱠᱚᱭ
ᱦᱩᱸᱻ
ᱟ ᱛᱟᱦᱚᱞᱮ ᱥᱚᱵᱽᱡᱤ ᱠᱚᱫᱚ ᱥᱟᱶᱛᱮ, ᱟᱹᱞᱩ ᱥᱟᱶᱛᱮ, ᱪᱟᱥ ᱟᱹᱞᱩ ᱥᱟᱶᱛᱮ ᱥᱚᱵᱽᱡᱤ ᱠᱚᱦᱚᱸ ᱟᱨ
ᱮᱴᱟᱜ ᱥᱚᱵᱽᱡᱤ ᱠᱚ ᱱᱚᱝᱠᱟ ᱫᱟᱹᱞ ᱨᱟᱥᱮ ᱛᱟᱦᱮᱱᱟ ᱟᱹᱞᱩ ᱥᱤᱯᱤ ᱱᱚᱝᱠᱟ ᱛᱟᱦᱮᱱᱟ
ᱚ ᱛᱟᱦᱚᱞᱮ ᱜᱚᱝᱠᱮ ᱟᱯᱮ ᱢᱮᱥᱨᱮᱯᱮ ᱛᱟᱸᱦᱮᱱᱟ ᱟᱯᱮ ᱩᱸ ᱛᱟᱦᱚᱞᱮ ᱪᱟᱸᱫᱩ ᱨᱮ ᱛᱤᱱᱟᱹᱜ ᱛᱷᱟᱣ ᱛᱤᱱᱟᱹᱜ ᱜᱟᱱ ᱠᱷᱚᱨᱪᱟᱜ ᱛᱟᱯᱮ ᱛᱟᱣ?
ᱪᱟᱸᱫᱩ ᱨᱮ ᱯᱚᱱᱨᱚ ᱯᱚᱱᱨᱚ ᱫᱩᱭ ᱯᱚᱱᱨᱚ ᱥᱚ ᱚᱠᱟ ᱥᱚᱢᱚᱭ ᱫᱩᱦᱟᱡᱟᱨ ᱦᱚᱸ ᱵᱚᱞᱱ ᱜᱮ᱾ ᱚᱠᱟ ᱞᱮᱠᱟ ᱢᱟᱱᱮ ᱚᱱᱟ ᱫᱚ ᱟᱞᱮ ᱚᱠᱟ ᱞᱮᱠᱟᱞᱮ ᱡᱚᱢᱟ᱾
ᱦᱚᱭ ᱦᱚᱭ ᱦᱚᱭ ᱡᱚᱢ ᱩᱯᱚᱰ ᱰᱤᱯᱮᱱᱰᱟᱭ᱾
ᱛᱟᱦᱚᱞᱮ ᱡᱤᱞ ᱦᱟᱹᱠᱩ ᱛᱟᱦᱚᱞᱮ ᱜᱚᱢᱠᱮ ᱛᱞᱮ ᱡᱚᱢ ᱜᱮᱭᱟ ᱥᱮ ᱵᱟᱝ ᱛᱟᱦᱚᱞᱮ?
ᱦᱚᱭ ᱦᱮᱸ ᱡᱤᱞ ᱦᱟᱠᱩ ᱠᱚᱦᱚᱸ ᱡᱚᱢ ᱵᱟᱲᱟᱭ ᱜᱮᱭᱟ ᱡᱟᱫᱟ ᱦᱟᱸᱜ ᱥᱚᱵᱽ ᱫᱤᱱ ᱫᱚ ᱚᱱᱠᱟ ᱫᱚ ᱵᱟᱭ ᱡᱚᱢ ᱮᱫ ᱜᱮᱭᱟ ᱡᱤᱞ ᱦᱟᱠᱩ ᱾ ᱦᱳᱭ ᱡᱚᱢ ᱦᱩᱭᱩᱜ ᱜᱮᱭᱟ, ᱟᱫᱚ ᱚᱱᱟ ᱨᱮᱱᱟᱜ ᱥᱚᱵ ᱫᱤᱱ ᱡᱚᱢ ᱦᱚᱸᱛᱚ ᱵᱟᱭ ᱴᱷᱤᱠ ᱦᱮᱥᱮ ᱩᱱᱟᱹᱜ ᱜᱟᱱ ᱦᱚᱸ ᱠᱟᱹᱣᱰᱤ ᱠᱚᱦᱚᱸ ᱵᱟᱭ ᱧᱟᱢᱚᱜ-ᱟ ᱟᱨ ᱟᱵᱚ ᱢᱟ ᱚᱲᱟᱜ ᱠᱷᱚᱱᱟᱜ ᱦᱚᱸ ᱚᱱᱟᱹᱜ ᱜᱟᱱ ᱠᱟᱹᱣᱰᱤ ᱠᱷᱟᱱ ᱚᱠᱚᱭ ᱮᱢ ᱫᱟᱲᱮ ᱟᱵᱚᱱᱟ᱾
ᱦᱚᱭ ᱦᱚᱭ ᱦᱚᱭ ᱚᱱᱟ ᱥᱟᱶ ᱥᱟᱶ ᱛᱮ ᱜᱚᱝᱠᱮ ᱡᱤᱞ ᱠᱚ ᱫᱚᱢᱮ ᱩᱛᱩ ᱡᱚᱢ ᱦᱚᱸ ᱵᱟᱝ ᱴᱷᱤᱠ ᱟ ᱦᱚᱲᱢ ᱯᱚᱠᱠᱷᱮ
ᱡᱤᱞ ᱦᱟᱠᱩ ᱩᱛᱩ ᱦᱚᱸ ᱚᱱᱠᱟ ᱢᱟᱱᱮ ᱞᱤᱢᱤᱱ ᱨᱮᱱᱟᱜ ᱦᱚ ᱴᱷᱤᱠ ᱜᱮᱭᱟ ᱦᱮᱸ ᱵᱟᱝ?
ᱦᱳᱭ ᱜᱚᱝᱠᱮ
ᱛᱟᱦᱚᱞᱮ ᱟᱢ ᱜᱮ ᱪᱮᱫ ᱠᱚᱢ ᱠᱟᱹᱢᱤ ᱵᱟᱲᱟᱭᱮᱜᱼᱟ?
ᱠᱟᱹᱢᱤ ᱠᱚᱫᱚ ᱪᱮᱫ ᱦᱚᱸ ᱵᱟᱝ ᱟᱨ ᱪᱮᱫ ᱵᱚᱱ ᱠᱟᱹᱢᱤᱭᱟ ᱫᱟᱜ ᱦᱚᱸ ᱵᱟᱭ ᱫᱟᱜ ᱡᱟᱹᱲᱤᱭᱮᱫᱟ᱾ ᱡᱮ ᱠᱷᱮᱛ ᱠᱚᱨᱮ ᱵᱚᱱ ᱠᱟᱹᱢᱤᱭᱟ ᱚᱲᱟᱜ ᱠᱚᱨᱮ ᱜᱮ ᱡᱚᱢ ᱧᱩ ᱠᱟᱛᱮ ᱜᱤᱛᱤᱡ ᱵᱟᱲᱟ᱾
ᱟᱪᱪᱷᱟ ᱪᱷᱟ ᱪᱷᱟ, ᱱᱟᱯᱟᱭ ᱠᱟᱛᱷᱟ ᱚᱱᱟ ᱦᱚᱸ᱾ ᱪᱮᱫ ᱮᱢ ᱠᱟᱹᱢᱤᱭᱟ ᱤᱱᱟᱹ ᱠᱚᱨᱮ ᱦᱚᱸ ᱠᱟᱹᱢᱤ ᱵᱟᱲᱟᱭ ᱦᱩᱭᱩᱜ ᱠᱟᱱᱟ ᱦᱮᱸ ᱵᱟᱝ?
ᱦᱳᱭ ᱦᱳᱭ ᱛᱟᱦᱚᱞᱮ ᱜᱚᱢᱠᱮ ᱛᱟᱦᱚᱞᱮ ᱯᱟᱲᱦᱟᱜ ᱠᱚᱫᱚ ᱛᱟᱦᱚᱞᱮ ᱠᱟᱞᱮᱠᱟ ᱦᱩᱭᱩᱜ ᱠᱟᱱᱟ ᱛᱟᱦᱚᱞᱮ?
ᱯᱟᱲᱦᱟᱜ ᱠᱚᱫᱚ ᱦᱟᱸᱜ ᱱᱟᱯᱟᱭ ᱵᱟᱲᱟ ᱜᱮ ᱦᱩᱭᱩᱜ ᱠᱟᱱᱟ ᱱᱤᱛᱚᱜ ᱫᱚ᱾ ᱱᱚᱝᱠᱟ ᱯᱟᱲᱦᱟᱣ ᱵᱟᱲᱟ ᱫᱚ ᱦᱩᱭ ᱫᱚ ᱦᱩᱭᱩᱜ ᱠᱟᱱ ᱜᱮᱭᱟᱭ᱾
ᱚ
ᱟᱢᱜᱮ ᱛᱟᱦᱞᱮ ᱪᱮᱫ ᱠᱚᱢ ᱠᱟᱹᱢᱤ ᱵᱟᱲᱟᱭᱮᱫ-ᱟ
ᱟᱨ ᱠᱟᱹᱢᱤ ᱫᱚ ᱪᱮᱫ ᱵᱚᱱ ᱠᱟᱹᱢᱤᱭᱟ ᱥᱮᱨᱚᱠᱚᱢ ᱠᱟᱹᱢᱤ ᱠᱚᱦᱚᱸ ᱱᱤᱛᱚ ᱵᱟᱹᱱᱩᱜᱼᱟ ᱛᱚ ᱴᱷᱟᱱᱰᱟ ᱜᱚᱨᱚᱢ ᱴᱷᱟᱱᱰᱟ ᱜᱚᱨᱚᱢ ᱡᱟ ᱟᱵᱚᱦᱣᱟ ᱱᱤᱛᱚᱜ ᱨᱤᱢᱤᱞ ᱫᱚ ᱧᱮᱞᱚᱜ ᱠᱟᱱᱟ ᱫᱟᱜ ᱜᱮ ᱵᱟᱭ ᱫᱟᱜ ᱮᱫᱟ
ᱦᱳᱭ
ᱚᱝᱠᱟᱣ ᱠᱟᱱᱟ
ᱛᱟᱦᱞᱮ ᱟᱯᱮᱥᱱ ᱱᱚᱝᱠᱟ ᱨᱚᱦᱚᱭ ᱠᱚᱫᱚ ᱛᱤᱱᱟᱹᱜ ᱥᱟᱺᱜᱤᱧ ᱵᱟᱲᱟ ᱞᱮᱜᱮᱭᱟ ᱟᱯᱮ
ᱜᱚᱝᱠᱮ ᱱᱤᱭᱟᱹ ᱵᱚᱫᱚᱞ ᱫᱚ ᱛᱟᱭᱚᱢᱱ ᱧᱚᱜ ᱠᱟᱱᱟ ᱵᱟᱹᱦᱩ ᱠᱚᱫᱚ ᱱᱤᱭᱟᱹ ᱠᱚᱫᱚᱞᱮ ᱨᱚᱦᱚᱭ ᱠᱚᱫᱚᱠᱮ ᱛᱟᱭᱱᱚᱢ ᱧᱚᱜ ᱠᱟᱱᱟ
ᱟᱪᱪᱷᱟ ᱟᱪᱪᱷᱟ ᱨᱚᱦᱚᱭ ᱠᱚᱢᱟ ᱞᱟᱹᱠᱛᱤ ᱠᱟᱱ ᱜᱮ ᱪᱮᱫᱟᱜ ᱥᱮ ᱵᱚᱪᱷᱚᱨ ᱫᱤᱱ ᱨᱮᱱᱟᱜ ᱪᱟᱥ ᱵᱟᱟᱥ ᱢᱤᱫ ᱫᱷᱟᱣ ᱵᱚᱱ ᱪᱟᱥᱟ
ᱦᱩᱸ ᱟ ᱠᱷ ᱛ ᱛᱟᱞ ᱡᱮ ᱟᱹᱰᱤ ᱦᱚᱲ ᱜᱮ ᱥᱮ ᱟᱹᱰᱤ ᱟᱹᱰᱤ ᱦᱚᱲ ᱢᱚᱪᱟ ᱨᱤᱧ ᱟᱸᱡᱚᱢ ᱠᱟᱫᱟ ᱡᱟᱦᱟᱸᱭ ᱢᱤᱥ ᱨᱮᱠᱚ ᱛᱟᱦᱮᱱᱟ ᱦᱮᱸ ᱵᱤᱨᱦᱚ ᱛᱷᱟᱱᱟ ᱜᱤᱫᱽᱨᱟᱹ ᱩᱱᱠᱩ ᱵᱟᱝᱢᱟ ᱪᱮᱫ ᱫᱚᱢᱮ ᱯᱷᱟᱛᱟ ᱪᱷᱟᱛᱟ ᱚᱨᱠᱮᱥᱴᱨᱟ ᱠᱚ ᱫᱚᱢᱮ ᱠᱚ ᱫᱟᱬᱟᱱ ᱜᱮᱭᱟ ᱥᱮ ᱪᱮᱫ ᱚᱱᱟ ᱥᱟᱹᱨᱤ ᱠᱟᱛᱷᱟ ᱠᱟᱱᱟ ᱜᱚᱝᱠᱮ
ᱜᱚᱝᱠᱮ ᱦᱚᱸ ᱢᱟᱱᱮ ᱪᱮᱫ ᱠᱚ ᱞᱟᱹᱭᱟ ᱡᱚᱛᱚ ᱦᱚᱲ ᱫᱚ ᱵᱟᱝ ᱠᱚ ᱚᱱᱠᱟᱱᱟ ᱠᱤᱪᱷᱩ ᱠᱤᱪᱷᱩ ᱢᱮᱱᱟᱜ ᱠᱚᱣᱟ ᱩᱱᱠᱩᱫᱚ ᱢᱟᱱᱮ ᱦᱳᱥᱴᱮᱞ ᱠᱚᱨᱮ ᱠᱷᱚᱱᱟᱜ ᱫᱚ ᱪᱟᱞᱟᱜ ᱜᱮᱭᱟ ᱠᱚ ᱢᱮᱪᱴᱥ ᱠᱚᱨᱮ ᱠᱷᱚᱱᱟᱜ ᱦᱚᱸᱠᱚ ᱪᱟᱞᱟᱜ ᱜᱮᱭᱟ ᱟᱫᱚ ᱦᱟᱸᱜ ᱪᱮᱫ ᱠᱚ ᱞᱟᱹᱭᱟ ᱡᱚᱛᱚ ᱦᱚᱲ ᱫᱚ ᱵᱟᱵᱚᱱ ᱞᱟᱹᱭ ᱫᱟᱲᱮᱭᱟᱠᱚ ᱠᱟᱱᱟ ᱦᱮᱸ ᱵᱟᱝ ᱠᱤᱪᱷᱩ ᱠᱤᱪᱷᱩ ᱢᱮᱱᱟᱜ ᱠᱚᱣᱟ ᱩᱱᱠᱩ ᱫᱚ ᱚᱱᱠᱟᱜᱮ ᱟᱫᱚ ᱩᱝᱠᱩ ᱫᱚ ᱪᱮᱫ ᱤᱧ ᱞᱟᱹᱭᱟ ᱡᱮ ᱚᱞ ᱯᱟᱲᱦᱟᱣ ᱠᱷᱟᱹᱛᱤᱨ ᱢᱟᱱᱮ ᱚᱲᱟᱜ ᱦᱚᱲ ᱫᱚ ᱩᱱᱟᱹᱜ ᱢᱚᱱ ᱫᱤᱭᱮ ᱥᱮ ᱮᱸᱜᱩᱱᱟᱹᱜ ᱵᱤᱥᱟᱹᱮᱥ ᱠᱟ ᱠᱟᱛᱮᱮᱫ ᱴᱟᱠᱟ ᱯᱚᱭᱥᱟ ᱟᱨᱡᱟᱣ ᱠᱟᱛᱮ ᱠᱤᱱ ᱮᱢᱟᱢ ᱠᱟᱱᱟ ᱚᱞ ᱯᱟᱲᱦᱟᱣ ᱨᱮᱦᱚᱸ ᱚᱞ ᱯᱟᱲᱦᱟᱣ ᱠᱷᱟᱹᱛᱤᱨ ᱟᱨ ᱟᱢ ᱡᱩᱫᱤ ᱯᱟᱛᱟ ᱪᱷᱟᱛᱢ ᱫᱟᱬᱟᱱᱟ ᱚᱨᱠᱮᱥᱴ ᱟᱨ ᱦᱟᱺᱰᱤ ᱯᱟᱹᱣᱨᱟᱹ ᱧᱩᱭᱟ ᱛᱟᱦᱞᱮ ᱠᱷᱟᱱ ᱫᱚ ᱚᱲᱟᱜ ᱦᱚᱲ ᱡᱩᱫᱤ ᱠᱤᱱ ᱟᱸᱡᱚᱢᱟᱠᱤᱱ ᱟᱭᱳ ᱵᱟᱵᱟ ᱛᱟᱦᱞᱮ ᱩᱝᱠᱤᱱ ᱪᱮᱫ ᱠᱤᱱ ᱞᱟᱹᱭᱟ ᱦᱮᱸ ᱵᱟᱝ
ᱦᱳᱭ ᱱᱤᱱᱟᱹᱜ ᱠᱚᱥᱴᱚ ᱠᱟᱛᱮᱮᱫ ᱯᱚᱭᱥᱟ ᱟᱨᱡᱟᱣ ᱠᱟᱛᱮᱫ ᱚᱞᱚᱜ ᱯᱟᱲᱦᱟᱜ ᱞᱟᱹᱜᱤᱫ ᱠᱤᱱ ᱯᱚᱭᱥᱟᱞᱤᱧ ᱮᱢᱟᱢ ᱠᱟᱱᱟ ᱠᱷᱚᱨᱪᱟᱭ ᱢᱮ ᱥᱮ ᱵᱳᱭ ᱠᱷᱟᱛᱟ ᱠᱚᱞᱚᱢ
ᱢᱮᱛᱟᱢ ᱟᱹᱠᱤᱱ ᱩᱱᱟᱹᱜ ᱠᱚᱥᱴᱚ ᱟᱛᱮᱫ ᱴᱟᱠᱟ ᱯᱚᱭᱥᱟ ᱞᱤᱧ ᱮᱢᱟᱢ ᱠᱟᱱᱟ ᱟᱨ ᱟᱢ ᱱᱚᱝᱠᱟᱢ ᱠᱟᱹᱢᱤᱭᱟ ᱢᱮᱱᱛᱮ ᱛᱮ ᱟᱹᱞᱤᱧ ᱵᱟᱟᱹᱞᱤᱧ ᱟᱥᱟ ᱞᱮᱫ ᱛᱟᱦᱮᱱᱟ ᱟᱫᱚ ᱢᱤᱫ ᱫᱷᱟᱣ ᱡᱩᱫᱤ ᱚᱲᱟᱜ ᱦᱚᱲᱟᱜ ᱵᱤᱥᱟᱹᱮᱥ ᱨᱟᱹᱯᱩᱫᱚᱜ-ᱟ ᱥᱮ ᱟᱫᱚ ᱛᱤᱥ ᱦᱚᱸ ᱵᱟᱠᱚ ᱯᱟᱹᱛᱭᱟᱹᱣᱟᱵᱮᱱᱟ
ᱯᱟᱛᱟ ᱠᱟᱛᱮᱫ ᱫᱟᱬᱟᱭ ᱪᱟᱞᱟᱜᱼᱟ ᱵᱟᱝ
ᱮᱠᱫᱚᱢ ᱮᱠᱫᱚᱢ
ᱛᱟᱦᱞᱮ ᱜᱚᱝᱠᱮ ᱛᱟᱦᱞᱮ ᱟᱵᱮᱱ ᱪᱮᱫ ᱵᱮᱬ ᱞᱟᱹᱭ ᱜᱮᱭᱟ ᱯᱟᱛᱟ ᱪᱷᱟᱛᱟ ᱫᱮᱬᱟ ᱫᱚ ᱡᱮ ᱵᱷᱟᱹᱜᱮᱭᱟ ᱥᱮ ᱵᱟᱝ ᱵᱷᱟᱹᱜᱮᱭᱟ ᱛᱤᱱᱟᱹᱜ ᱴᱟ ᱵᱷᱟᱜᱮᱭᱟ, ᱛᱤᱱᱟᱹᱜᱟᱢ ᱵᱟᱹᱲᱤᱡᱼᱟ ᱟᱨ ᱛᱤᱱᱟᱹᱜ ᱵᱚᱭᱮᱥ ᱠᱚ ᱪᱟᱞᱟᱜ ᱞᱟᱹᱠᱛᱤ ᱠᱟᱱᱟ ᱯᱟᱛᱟ ᱪᱷᱟᱛᱟ ᱫᱟᱬᱟ ᱠᱚᱫᱚ
ᱮᱠᱫᱚᱢ ᱫᱚ ᱯᱟᱛᱟ ᱪᱷᱟᱛᱟ ᱫᱚ ᱤᱧᱫᱚ ᱪᱮᱫ ᱤᱧ ᱞᱟᱹᱭᱟ ᱯᱟᱲᱦᱟᱣ ᱡᱩᱫᱤ ᱢᱟᱱᱮ ᱪᱮᱫ ᱠᱚ ᱞᱟᱹᱭᱟ ᱯᱟᱲᱦᱟᱣ ᱵᱚᱭᱚᱥ ᱨᱮᱫᱚ ᱩᱱᱟᱹᱜ ᱫᱚ ᱯᱟᱛᱟ ᱪᱷᱟ ᱱᱮᱛᱟᱨ ᱫᱚ ᱟᱞᱚᱢ ᱫᱟᱬᱟᱱᱟ ᱫᱟᱬᱟᱱ ᱫᱚ ᱫᱟᱬᱟᱭ ᱢᱮ ᱢᱤᱫ ᱵᱟᱨ ᱫᱤᱱᱮᱢ ᱪᱟᱞᱟᱣᱮᱱᱟ ᱴᱷᱤᱠ ᱜᱮᱭᱟ ᱟᱨ ᱠᱤᱪᱷᱩ ᱥᱩᱚᱢᱚᱭ ᱦᱩᱭᱩᱜ-ᱟ ᱡᱮ ᱯᱨᱚᱛᱤᱫᱤᱱ ᱢᱟᱱᱮ ᱠᱤᱪᱷᱩ ᱫᱤᱱ ᱫᱚ ᱦᱩᱭᱩᱜ ᱠᱟᱱᱟ ᱵᱟᱨᱥᱤᱧ ᱯᱮ ᱥᱤᱧ ᱯᱚᱨ ᱯᱚᱨ ᱯᱟᱛᱟ ᱪᱷᱟᱛᱟ ᱢᱮᱱᱟᱜ ᱟᱠᱟᱫᱟ ᱦᱮᱸ ᱵᱟᱝ ᱟᱫᱚ ᱤᱧ ᱫᱚ ᱚᱝᱠᱟᱧ ᱞᱟᱹᱭᱟ ᱡᱮ ᱢᱤᱫ ᱥᱤᱧ ᱜᱟᱱ ᱪᱟᱞᱟᱜ ᱢᱮ ᱪᱟᱞᱟᱣ ᱦᱚᱸ ᱞᱟᱹᱠᱛᱤ ᱠᱟᱱᱜᱮᱭᱟ ᱢᱤᱫ ᱥᱤᱧ ᱜᱟᱱᱮᱢ ᱪᱟᱞᱟᱣᱱᱟ ᱟᱨ ᱯᱚᱨᱮ ᱛᱮᱫᱚ ᱟᱞᱚᱢ ᱪᱟᱞᱟᱜᱼᱟ ᱥᱮ ᱠᱨᱤᱭᱟᱨ ᱫᱚ ᱟᱢᱟᱜ ᱟᱢᱟᱜ ᱠᱮᱨᱤᱭᱟᱨ ᱨᱮ ᱯᱷᱳᱠᱟᱥ ᱮᱢ ᱢᱮ ᱯᱟᱛᱟ ᱪᱷᱟᱛᱟ ᱫᱚ ᱤᱧ ᱞᱟᱹᱭᱫᱟᱹᱧ ᱵᱟᱨᱚ ᱢᱟᱥ ᱧᱟᱢ ᱜᱮᱭᱟ ᱢᱮᱱᱠᱷᱟᱱ ᱚᱞ ᱯᱟᱲᱦᱟᱣ ᱫᱚ ᱵᱟᱢ ᱧᱟᱢᱟ ᱥᱮ
ᱦᱚᱭ ᱦᱚᱭ ᱦᱚᱭ ᱚᱞᱚᱜ ᱯᱟᱲᱦᱟᱜ ᱫᱚ ᱚᱱᱟ ᱥᱚᱢᱚᱭ ᱨᱮᱜᱮ ᱚᱞᱚᱜ ᱯᱟᱲᱦᱟᱜ ᱫᱚ ᱞᱟᱹᱠᱛᱤ ᱠᱟᱱᱟ᱾
ᱮᱠᱫᱚᱢ ᱮᱠᱫᱚᱢ᱾
ᱥᱮ ᱱᱮᱛᱟᱨ ᱢᱟ ᱯᱟᱛᱟᱷᱟᱛᱟ ᱠᱚ ᱧᱮᱞ ᱠᱟᱱᱟ ᱠᱤᱪᱷᱩ ᱠᱤᱪᱷᱩ ᱜᱤᱫᱽᱨᱟᱹ ᱠᱚᱦᱚᱸ ᱯᱟᱲᱦᱟᱜ ᱢᱟᱛᱚ ᱠᱚᱢᱤᱥ ᱨᱮᱠᱚ ᱛᱟᱦᱮᱱ ᱠᱟᱱ ᱜᱮᱭᱟ ᱥᱟᱶ-ᱥᱟᱶᱛᱮ ᱯᱚᱭᱥᱟ ᱡᱟᱦᱟᱸ ᱠᱚ ᱚᱲᱟᱜ ᱦᱚᱲ ᱠᱚ ᱠᱩᱞᱟᱹᱣ ᱠᱟᱱᱟ ᱟᱨᱡᱟᱣ ᱠᱟᱛᱮᱫ, ᱚᱱᱟ ᱯᱚᱭᱥᱟ ᱛᱮ ᱦᱟᱴ ᱯᱟᱨᱟ ᱠᱚ ᱫᱟᱬᱟᱱ ᱠᱟᱱᱟ ᱥᱟᱶ ᱥᱟᱶᱛᱮ ᱟᱫᱚ ᱱᱚᱝᱠᱟ ᱛᱮᱦᱚᱸ ᱧᱮᱞᱚᱜ ᱠᱟᱱ ᱜᱮᱭᱟ ᱡᱮ ᱧᱮᱞ ᱥᱩᱢᱩᱱᱝ ᱫᱚ ᱵᱟᱝ ᱧᱩ ᱠᱟᱛᱮᱫ ᱧᱩ ᱜᱤᱛᱤᱡ ᱛᱚ ᱜᱤᱛᱤᱡ ᱫᱚ ᱮᱛᱚ ᱜᱤᱛᱤᱡ ᱟᱭᱟᱜ ᱫᱤᱥᱟᱹ ᱥᱚᱛᱤ ᱥᱩᱛᱮᱷᱤ ᱟᱜ ᱚᱱᱠᱟ ᱦᱚᱸᱠᱚ ᱢᱤᱫᱟ
ᱱᱚᱣᱟ ᱫᱚ ᱱᱤᱛ ᱥᱟᱹᱨᱤ ᱠᱟᱛᱷᱟ ᱠᱟᱱ ᱜᱮᱭᱟ ᱜᱚᱢᱠᱮ ᱡᱟᱦᱟᱸ ᱟᱹᱰᱤ ᱡᱟᱭᱜᱟ ᱨᱮᱜᱮ ᱧᱮᱞ ᱦᱩᱭ ᱠᱟᱱᱟ ᱱᱚᱝᱠᱟ ᱟᱫᱚ ᱱᱤᱭᱟᱹ ᱱᱤᱛ ᱱᱤᱛᱚᱜ ᱫᱚᱞᱤᱧ ᱠᱩᱥᱤᱭᱟᱜ ᱠᱟᱱᱟ ᱧᱚᱜᱼᱟ ᱦᱟᱸᱜ ᱦᱟᱴ ᱯᱟᱛᱟ ᱠᱚᱨᱮ ᱦᱟᱴ ᱯᱟᱛᱟ ᱠᱚᱨᱮ ᱠᱚᱨᱮ ᱦᱟᱸᱜ ᱪᱮᱫ ᱠᱚ ᱞᱟᱹᱭᱟ ᱦᱟᱺᱰᱤ ᱯᱟᱹᱣᱨᱟᱹ ᱫᱚᱠᱟᱱ ᱠᱚᱫᱚ ᱵᱟᱠᱚ ᱠᱚ ᱫᱚᱠᱟᱱ ᱪᱚ ᱟᱠᱟᱱᱟ ᱚᱱᱟ ᱫᱚ ᱟᱭᱢᱟ ᱟᱭᱢᱟ ᱟᱹᱞᱤᱧ ᱥᱮᱱ ᱠᱷᱚᱱᱟᱜ ᱫᱚ ᱡᱟᱦᱟᱸᱭ ᱠᱚᱠᱚ ᱚᱱᱠᱟ ᱠᱚ ᱠᱟᱹᱢᱤᱭ ᱠᱟᱫᱟ ᱟᱹᱰᱤ ᱵᱷᱟᱜᱤ ᱠᱚ ᱠᱟᱹᱢᱤ ᱡᱟᱦᱟ ᱦᱟᱸᱴ ᱯᱟᱛᱟ ᱠᱚᱨᱮ ᱫᱚ ᱱᱚᱝᱠᱟ ᱦᱟᱺᱰᱤ ᱯᱟᱹᱣᱨᱟᱹ ᱧᱩ ᱠᱟᱛᱮᱫ ᱥᱮ ᱟᱹᱰᱤ ᱜᱟᱱ ᱦᱚᱲᱟᱜ ᱜᱮ ᱠᱷᱟᱹᱯᱟᱹᱨᱤ ᱥᱨᱤᱥᱴᱤᱜᱼᱟ, ᱥᱮ
ᱦᱚᱭ ᱦᱚᱭ ᱦᱚᱭ᱾ ᱦᱚᱭ ᱦᱚᱭ ᱤᱧᱫᱚ ᱱᱚᱣᱟ ᱜᱤᱧ ᱞᱟᱹᱭᱟ ᱪᱮᱫ ᱪᱟᱜ ᱥᱮ ᱜᱚᱝᱠᱮ ᱦᱟᱺᱰᱤ ᱯᱟᱹᱣᱨᱟᱹ ᱠᱤᱨᱧ ᱟᱠ ᱮᱠᱷᱮᱱ ᱫᱚ ᱵᱟᱝ ᱟᱠᱷᱨᱤᱧ ᱠᱚᱜᱮ ᱥᱮ ᱵᱟᱝ ᱧᱩ ᱠᱚᱜᱮ ᱟᱹᱰᱤ ᱱᱟᱯᱟᱭᱞᱤᱤᱧ ᱞᱟᱹᱭᱟ ᱟᱹᱞᱤᱧ ᱦᱚᱸ ᱪᱮᱫᱟᱜ ᱥᱮ ᱦᱟᱺᱰᱤ ᱯᱟᱹᱣᱨᱟᱹ ᱫᱚ ᱟᱹᱰᱤ ᱵᱷᱟᱹᱜᱤ ᱠᱟᱹᱢᱤ ᱫᱚ ᱵᱟᱝ ᱠᱟᱱᱟ, ᱟᱫᱚ ᱠᱚᱛᱮ ᱫᱚ ᱠᱷᱟᱹᱞᱤ ᱛᱟᱯᱟᱢ ᱟᱨ ᱵᱟᱲᱜᱤ ᱜᱮ ᱥᱟᱨᱟᱠᱷ ᱯᱟᱸᱡᱟᱭᱟ ᱧᱩ ᱠᱚᱛᱮ ᱫᱚ ᱵᱷᱟᱜᱤ ᱛᱤᱥ ᱦᱚᱸ ᱵᱟᱝ ᱦᱩᱭᱩᱜᱼᱟ᱾
ᱦᱩᱸᱻ
ᱟᱨ ᱱᱮᱛᱟᱨ ᱢᱟ ᱡᱮ ᱯᱟᱛᱟ ᱪᱷᱟᱛᱟ ᱫᱚ ᱜᱚᱢᱠᱮ ᱟᱹᱞᱤᱧ ᱞᱤᱧ ᱞᱟᱹᱭᱟ ᱡᱮ ᱫᱟᱬᱟ ᱫᱚ ᱫᱟᱬᱟ ᱫᱚ ᱞᱟᱹᱠᱛᱤ ᱠᱟᱱᱟ ᱵᱟᱝ ᱫᱚ ᱵᱟᱝ ᱥᱟᱱᱟᱢ ᱡᱤᱱᱤᱥ ᱜᱮ ᱥᱚᱢᱚᱭ ᱨᱮ ᱞᱟ ᱞᱟᱹᱠᱛᱤ ᱠᱟᱱᱟ᱾ ᱥᱚᱢᱚᱭ ᱨᱮ ᱠᱷᱮᱞ ᱦᱚᱸ ᱫᱚᱨᱠᱟᱨ ᱠᱟᱱᱟ ᱥᱚᱢᱚᱭ ᱨᱮ ᱯᱟᱛᱟ ᱦᱟᱛᱟ ᱦᱚᱸ ᱧᱮᱞ ᱞᱟᱹᱠᱛᱤ ᱠᱟᱱᱟ, ᱥᱚᱢᱚᱭ ᱨᱮ ᱯᱟᱲᱦᱟᱣ ᱦᱚᱸ ᱞᱟᱹᱠᱛᱤ ᱠᱟᱱᱟ᱾ ᱛᱷᱚᱲᱟ ᱞᱟᱹᱞᱤᱧ ᱫᱚᱞᱤᱧ ᱞᱟᱹᱭᱟ ᱚᱱᱟ ᱠᱷᱟᱹᱛᱤᱨ ᱛᱮ ᱜᱚᱝᱠᱮ ᱥᱚᱢᱚᱭ ᱨᱮ ᱯᱟᱲᱦᱟᱜ ᱵᱮᱱ ᱟᱹᱰᱤ ᱡᱟᱹᱥᱛᱤ ᱟᱹᱰᱤ ᱢᱚᱱᱚᱡᱳᱜᱽ ᱛᱮ ᱯᱟᱲᱦᱟᱣ ᱠᱚᱢᱯᱤᱞᱤᱴ ᱠᱟᱛᱮᱫ ᱡᱚᱠᱷᱚᱱ ᱪᱟᱹᱠᱨᱤ ᱠᱚᱦᱚᱸ ᱵᱟᱝ ᱧᱟᱢᱚᱜ ᱩᱱ ᱥᱚᱢᱚᱭ ᱨᱮ ᱯᱷᱨᱤ ᱥᱚᱢᱚᱭ ᱨᱮ ᱛᱠᱚᱭ ᱫᱚ ᱯᱟᱛᱟ ᱪᱷᱟᱛᱟ ᱫᱟᱬᱟᱱ ᱨᱮᱱᱟᱜᱱᱟᱜ ᱠᱟᱱᱟ ᱟᱹᱞᱤᱧᱟᱜ ᱢᱚᱱ ᱱᱚᱜᱚᱭ ᱞᱟᱹᱭᱟ ᱚᱲᱟᱜ ᱨᱮᱱᱟᱜ ᱠᱟᱹᱢᱤ ᱡᱚᱠᱷᱚᱱ ᱵᱟᱝ ᱛᱟᱦᱮᱱᱟ ᱯᱟᱲᱦᱟᱣ ᱠᱚᱢᱯᱞᱤᱤᱴ ᱠᱟᱛᱮ ᱥᱮ ᱛᱚᱠᱷᱚᱱ
ᱮᱠᱫᱚᱢ ᱮᱠᱫᱚᱢ ᱱᱚᱣᱟ ᱢᱟ ᱟᱹᱰᱤ ᱟᱹᱰᱤ ᱱᱟᱯᱟᱭ ᱠᱟᱛᱷᱟ ᱠᱟᱱᱟ, ᱱᱚᱝᱠᱟ ᱡᱩᱫᱤ ᱱᱟᱯᱟᱭ ᱪᱮᱫ ᱠᱚ ᱞᱟᱹᱭᱟ, ᱵᱩᱡᱩᱜᱼᱟ ᱛᱟᱦᱞᱮ ᱠᱷ ᱟᱹᱰᱤᱛᱚ ᱵᱷᱟᱹᱜᱤ ᱡᱤᱱᱤᱥ ᱠᱤᱱᱛᱩ ᱱᱤᱛᱚᱜ ᱦᱟᱜ ᱢᱟᱱᱮ ᱱᱤᱛᱚᱜ ᱨᱮᱱ ᱜᱤᱫᱽᱨᱟᱹ ᱠᱚᱦᱟᱸᱜ ᱵᱟᱠᱚ ᱵᱩᱡᱷᱟᱹᱣ ᱫᱟ ᱚᱱᱟ ᱠᱚ ᱠᱟᱛᱷᱟ ᱠᱚ᱾ ᱢᱟᱱᱮ ᱟᱨ ᱟᱵᱚ ᱦᱚᱸ ᱵᱟᱵᱚᱱ ᱞᱟᱹᱭᱟ ᱠᱚ ᱠᱟᱱᱟ ᱡᱮ ᱟᱵᱚᱣᱟᱜ ᱠᱤᱪᱷᱩᱜᱟᱱ ᱢᱮᱱᱟᱜ ᱠᱚᱣᱟ ᱟᱵᱚ ᱦᱚᱸ ᱠᱤᱪᱷᱟᱱ ᱟᱵᱚᱨᱮᱱ ᱦᱚᱲ ᱦᱚᱸ ᱢᱮᱱᱟᱜ ᱠᱚᱣᱟ ᱩᱱᱠᱩ ᱦᱚᱸ ᱠᱟᱛᱷᱟ ᱠᱚ ᱵᱟᱠᱚ ᱵᱩᱡᱟ᱾
ᱦᱚᱭ ᱦᱚᱭ ᱦᱚᱭ᱾
ᱟᱫᱚ ᱪᱮᱫ ᱮᱢ ᱞᱟᱹᱭ ᱫᱟᱲᱮᱭᱟᱜᱼᱟ? ᱱᱚᱣᱟ ᱫᱚ ᱱᱤᱡᱮ ᱱᱤᱡᱮ ᱡᱩᱫᱤᱢ ᱞᱟᱹᱭᱟ ᱱᱤᱡᱮ ᱠᱚ ᱨᱟᱹᱜᱤ ᱭᱟᱢᱟ ᱢᱟᱱᱮ ᱡᱟᱦᱟᱸᱭ ᱡᱟᱦᱟᱸᱭ ᱠᱚᱫᱚ ᱠᱚ ᱚᱱᱠᱟ ᱚᱱᱠᱟᱜᱮ ᱱᱤᱡᱮ ᱢᱟᱱᱮ ᱟᱢ ᱵᱩᱡᱷᱟᱹᱣ ᱞᱟᱹᱜᱤᱫ ᱠᱤᱱᱛᱩ ᱵᱟᱭ ᱵᱩᱡᱷᱟᱹᱜᱼᱟ ᱟᱢᱮ ᱨᱟᱹᱜᱤᱭᱟᱢᱟ ᱠᱤᱱᱛᱩ ᱚᱱᱟ ᱫᱚᱠᱪᱤ ᱚᱱᱟ ᱫᱚ ᱦᱳᱭ
ᱚᱱᱟ ᱠᱚᱫᱚ ᱧᱮᱞ ᱦᱩᱭᱩᱜ ᱠᱟᱱᱟ ᱡᱟᱦᱟᱸᱭᱮ ᱞᱟᱹᱭᱟ ᱜᱚᱝᱠᱮ ᱩᱱᱤᱜᱮ ᱩᱞᱴᱟᱹ ᱠᱚ ᱵᱩᱡᱷᱟᱹᱭᱟ ᱥᱟᱶ ᱥᱟᱶᱛᱮ ᱩᱱᱤ ᱜᱮᱠᱚ ᱨᱟᱹᱜᱤᱭᱟᱠᱚ
ᱦᱩᱸ᱾
ᱱᱚᱜᱼ ᱱᱚᱝᱠᱟ ᱧᱮᱞᱚᱜ ᱠᱟᱱᱟ᱾
ᱦ
ᱟᱛᱳ ᱚᱲᱟᱜ ᱠᱚᱨᱮ ᱜᱤᱫᱽᱨᱟᱹ ᱠᱚ ᱢᱮᱱᱟᱜ ᱠᱚᱣᱟ ᱠᱟᱹᱴᱤᱡ ᱠᱟᱹᱴᱤᱡ ᱜᱤᱫᱽᱨᱟᱹ ᱡᱮ ᱡᱟᱦᱟᱱᱟᱜ ᱡᱮᱴ ᱢᱮᱛᱟ ᱠᱚᱣᱟ ᱡᱮ ᱯᱟᱲᱦᱟᱜ ᱫᱩᱲᱩᱵ ᱢᱮ, ᱛᱚᱠᱷᱚᱱ ᱦᱚᱸ ᱟᱠᱚᱨᱮᱱ ᱜᱟᱨᱡᱮᱱ ᱦᱚᱸ ᱠᱚ ᱞᱟᱹᱭ ᱫᱟ ᱱᱚᱝᱠᱟ ᱠᱚ ᱟᱸᱡᱚᱢᱚᱜ ᱠᱟᱱᱟ᱾ ᱡᱮ ᱤᱧ ᱨᱮᱱ ᱜᱤᱫᱽᱨᱟᱹᱧ ᱯᱟᱲᱦᱟᱭᱟ ᱥᱮ ᱵᱟᱹᱧ ᱯᱟᱲᱦᱟᱭᱮᱟ ᱟᱢᱟᱜ ᱪᱮᱫ
ᱦᱳᱭ ᱦᱳᱭ ᱮᱠᱫᱚᱢ ᱮᱠᱫᱚᱢ
ᱛᱟᱦᱚᱞᱮ ᱩᱱᱠᱩ ᱜᱟᱨᱡᱮᱱ ᱵᱟᱠᱷᱨᱟᱛᱮ ᱟᱵᱮᱱ ᱪᱮᱫ ᱢᱮᱢᱮᱱ ᱥᱟᱱᱟ ᱵᱤᱱᱟ?
ᱩᱱᱠᱩ ᱜᱟᱨᱡᱮᱱ ᱵᱟᱠᱷᱨᱟ ᱛᱮᱫᱚᱧ ᱞᱟᱹᱭᱟ᱾ ᱡᱮ ᱩᱱᱠᱩ ᱢᱟᱱᱮ ᱵᱟᱠᱚ ᱵᱩᱡᱷᱟᱹᱣ ᱫᱟᱲᱮᱭᱟᱜ ᱠᱟᱱᱟ ᱡᱮ ᱤᱧᱟᱹᱜ ᱜᱤᱫᱽᱨᱟᱹ ᱪᱮᱫ ᱞᱮᱠᱟᱭ ᱠᱟᱹᱢᱤᱭᱟ ᱥᱮ ᱪᱮᱫ ᱞᱮᱠᱟ ᱢᱟᱱᱮ ᱱᱤᱛᱚᱜ ᱫᱚ ᱦᱟᱸᱜ ᱵᱟᱭ ᱵᱩᱡᱷᱟᱹᱣᱟ ᱡᱚᱠᱷᱚᱱ ᱟᱭᱟᱜ ᱩᱢᱮᱨ ᱥᱮᱴᱮᱨ ᱥᱮ ᱥᱮᱴᱮᱨᱟᱭᱟ ᱥᱮ ᱟᱭᱟᱜ ᱚᱠᱛᱚ ᱦᱟᱸᱜ ᱦᱤᱡᱩᱜ ᱛᱮ ᱩᱱ ᱥᱚᱢᱚᱭ ᱮ ᱵᱩᱡᱷᱟᱹᱣ ᱫᱟᱲᱮᱭᱟᱜᱼᱟ᱾
ᱦᱳᱭ ᱡᱮ ᱚᱞᱚᱜ ᱯᱟᱲᱦᱟᱜ ᱚᱞᱚᱜ ᱯᱟᱲᱦᱟᱣ ᱠᱟᱛᱮᱜ ᱛᱤᱱᱟᱹᱜ ᱤᱧ ᱵᱷᱩᱞ ᱠᱟᱫᱟ?
ᱦᱮᱸ ᱚᱱᱟ ᱫᱚ ᱜᱚᱝᱠᱮ ᱟᱹᱰᱤ ᱱᱟᱯᱟᱭ ᱟᱹᱵᱤᱱ ᱦᱚᱸᱵᱤᱱ ᱞᱟᱹᱭ ᱠᱮᱫᱟ ᱵᱟᱝ ᱫᱚ ᱵᱟᱝ᱾ ᱥᱟᱱᱟᱢ ᱦᱚᱲᱜᱮ ᱥᱚᱪᱮᱛᱚᱱ ᱦᱚᱸ ᱮᱢ ᱦᱚᱸ ᱞᱟᱹᱠᱛᱤ ᱠᱟᱱᱟ᱾ ᱱᱮᱛᱟᱨ ᱢᱟ ᱜᱚᱝᱠᱮ ᱞᱟᱹᱭ ᱠᱷᱟᱱᱜᱮ ᱱᱚᱜᱚᱭ ᱵᱟᱹᱲᱤᱡᱚᱜ ᱠᱟᱱᱟ ᱪᱮᱫ ᱵᱤᱱ ᱢᱮᱛᱟ ᱠᱚᱣᱟ ᱚᱠᱚᱭ ᱦᱚᱸ ᱾ ᱞᱟᱹᱭ ᱜᱮ ᱵᱟᱭ ᱜᱟᱱᱚᱜᱼᱟ, ᱵᱷᱟᱜᱤ ᱦᱩᱭᱩᱜ ᱟᱨ ᱵᱟᱹᱲᱤᱡ ᱦᱩᱭᱩᱜ᱾
ᱚᱱᱮ ᱛᱮᱞᱤᱧ ᱞᱟᱹᱭ ᱠᱮᱫᱟ ᱠᱟᱜ ᱡᱩᱫᱤ ᱟᱵᱮᱱ ᱵᱮᱱ ᱞᱟᱹᱭᱟ ᱟᱵᱮᱱ ᱠᱚ ᱨᱟᱹᱜᱤ ᱟᱵᱤᱱᱟ ᱡᱟᱦᱟᱸᱭ ᱜᱮ ᱞᱟᱹᱟᱭ ᱱᱮᱛᱟᱨ ᱫᱚ ᱩᱱᱠᱩ ᱠᱚ ᱨᱟᱹᱜᱤᱜ ᱠᱟᱱᱟ ᱢᱮᱱᱠᱷᱟᱱ ᱱᱚᱝᱠᱟ ᱫᱚ ᱟᱹᱞᱤᱧᱟᱜ ᱢᱚᱱᱮ ᱛᱮᱫᱚ ᱵᱷᱟᱹᱜᱤ ᱫᱚ ᱵᱟᱝ ᱦᱩᱭᱩᱜ ᱠᱟᱱᱟ ᱪᱮᱜᱟᱜ ᱮᱢ ᱨᱟᱹᱜᱤᱭᱟᱭᱟ ᱩᱱᱤ ᱫᱚ ᱦᱮᱸ ᱵᱟᱝ
ᱦᱳᱭ ᱜᱚᱝᱠᱮ ᱪᱮᱫᱟᱜ ᱥᱮ ᱱᱤᱛᱚᱜ ᱫᱚ ᱵᱷᱟᱹᱜᱤ ᱠᱟᱛᱷᱟᱭ ᱞᱟᱹᱭᱮᱫᱟ, ᱵᱷᱟᱹᱜᱤ ᱰᱟᱦᱟᱨ ᱛᱮ ᱛᱟᱲᱟᱢ ᱞᱟᱹᱜᱤᱫ ᱮ ᱞᱟᱹᱭᱮᱫᱟ᱾ ᱩᱱᱤ ᱦᱚᱲ ᱫᱚ ᱵᱟᱝ ᱨᱟᱹᱜᱤ ᱜᱮ ᱩᱪᱤᱛ ᱠᱟᱱᱟ ᱟᱹᱞᱤᱧᱟᱜ ᱢᱚᱱᱮ ᱫᱚ ᱱᱚᱣᱟ ᱜᱮ ᱞᱟᱹᱭᱟᱭ ᱾
ᱩᱱᱤ ᱵᱷᱟᱹᱜᱤ ᱰᱟᱦᱟᱨ ᱛᱮᱭ ᱤᱫᱤ ᱢᱮᱭᱟ᱾ ᱟᱫᱚ ᱦᱟᱸᱜ ᱪᱮᱫᱟᱜ ᱟᱢᱫᱚ ᱵᱟᱹᱲᱤᱡ ᱰᱟᱦᱟᱨ ᱛᱮ ᱵᱟᱹᱲᱤᱡ ᱰᱟᱦᱟᱨ ᱛᱮ ᱢᱤᱫᱴᱮᱱ ᱦᱚᱲ ᱛᱤᱥ ᱦᱚᱸ ᱵᱟᱹᱲᱤᱡ ᱰᱟᱦᱟᱨ ᱛᱮ ᱦᱮᱸ ᱪᱟᱞᱟᱜ ᱞᱟᱹᱜᱤᱫ ᱫᱚ ᱵᱟᱭ ᱢᱮᱛᱟᱢᱟ ᱾ ᱩᱱᱤ ᱫᱚ ᱡᱚᱛᱷᱮᱥᱥᱚ ᱪᱮᱥᱴᱟᱭᱟ ᱡᱮ ᱱᱟᱯᱟᱭ ᱰᱟᱦᱟᱨ ᱛᱮ ᱟᱹᱜᱩ ᱨᱮᱱᱟᱜ ᱜᱮ ᱾ ᱟᱢᱜᱮ ᱡᱩᱫᱤᱢ ᱨᱤᱠᱟᱹᱭᱟ ᱡᱮ ᱤᱧ ᱫᱚ ᱱᱟᱯᱟᱭ ᱰᱟᱦᱟᱨ ᱛᱮ ᱵᱟᱹᱧ ᱪᱟᱞᱟᱜᱼᱟ᱾ ᱚᱱᱟ ᱫᱚ ᱟᱢᱟᱜ ᱵᱮᱯ ᱟᱨ ᱤᱧ ᱫᱚ ᱞᱟᱹᱭ ᱨᱮᱱᱟᱜ ᱤᱧ ᱞᱟᱹᱭᱟᱫ ᱢᱮᱭᱟ᱾ ᱟᱫᱚ ᱟᱢᱮᱢ ᱠᱟᱹᱢᱤᱭᱟ ᱥᱮ ᱵᱟᱢ ᱠᱟᱹᱢᱤᱭᱟ ᱚᱱᱟ ᱫᱚ ᱟᱢᱟᱜ ᱵᱮᱯᱟᱨ᱾ ᱟᱨ ᱡᱟᱦᱟᱸ ᱡᱤᱱᱤᱥ ᱛᱚ ᱡᱳᱨ ᱡᱚᱵᱚᱥᱴᱤ ᱫᱚ ᱞᱟᱹᱭ ᱵᱟᱭ ᱜᱟᱱᱚᱜᱼᱟ ᱾ ᱱᱚᱣᱟ ᱡᱤᱱᱤᱥ ᱠᱚᱨᱟᱣ ᱜᱮ ᱦᱩᱭᱩᱜ ᱛᱟᱢᱟ ᱟᱫᱚ ᱟᱭᱟᱜ ᱤᱪᱪᱷᱟᱹ ᱡᱩᱫᱤ ᱛᱮᱦᱮᱱ ᱛᱟᱭᱟ ᱛᱟᱦᱮᱞᱮ ᱠᱷᱟᱱ ᱫᱚ ᱦᱩᱭᱩᱜ ᱜᱮᱭᱟ ᱥᱮ ᱪᱮᱫ ᱞᱮᱠᱟ?
ᱦᱳᱭ ᱜᱚᱝᱠᱮ ᱚᱱᱟ ᱫᱚ ᱦᱮᱸᱜᱮ ᱵᱟᱵᱮᱱ ᱞᱟᱹᱭ ᱫᱟᱲᱮᱭᱟᱜᱼᱟ ᱥᱮ ᱾
ᱦᱳᱭ ᱦᱳᱭ ᱾
ᱱᱮᱛᱟᱨ ᱢᱟ ᱜᱚᱝᱠᱮ ᱧᱮᱞᱚᱜ ᱠᱟᱱᱟ ᱡᱮ ᱱᱮᱛᱟᱨ ᱠᱚ ᱵᱟᱹᱦᱩᱲᱤᱭᱟᱹ ᱠᱚᱢᱟ ᱡᱤᱱᱥ ᱯᱮᱱᱴ ᱠᱚ ᱦᱚᱨᱚᱜᱫᱟ᱾ ᱚᱱᱟ ᱠᱚ ᱫᱤᱠ ᱫᱤᱭᱮ ᱟᱵᱤᱱ ᱪᱮᱫ ᱵᱤᱱ ᱞᱟᱹᱭᱟ?
ᱦᱳᱭ ᱾ ᱱᱮᱛᱟᱨ ᱨᱮᱱ ᱢᱟᱱᱮ ᱪᱮᱫ ᱠᱚ ᱞᱟᱹᱭᱟ ᱢᱚᱰᱟᱨᱱ ᱪᱟᱵᱟᱭᱮᱱᱟ ᱡᱩᱜᱽ ᱠᱚᱭ ᱱᱚᱝᱠᱟ ᱫᱚ ᱾ ᱢᱟᱱᱮ ᱩᱱᱟᱹᱜᱴᱟ ᱢᱚᱰᱟᱨᱱᱚᱜ-ᱟ ᱢᱮᱱᱛᱮ ᱟᱹᱞᱤᱧ ᱦᱚᱸ ᱪᱤᱱᱛᱟᱹ ᱠᱟᱛᱮᱫ ᱵᱟᱹᱞᱤᱧ ᱧᱮᱞ ᱠᱟᱜ-ᱟ᱾
ᱦᱳᱭ ᱜᱚᱢᱠᱮ ᱪᱮᱫᱟᱜ ᱥᱮ ᱫᱤᱥᱚᱢ ᱥᱟᱶ ᱥᱟᱶᱛᱮ ᱥᱟᱱᱟᱢ ᱦᱚᱲᱜᱮ ᱯᱚᱨᱤᱵᱚᱨᱛᱚᱱ ᱫᱚᱨᱠᱟᱨ ᱠᱟᱱᱟ᱾ ᱥᱟᱶ ᱥᱟᱶᱛᱮ ᱱᱤᱱᱟᱹᱜ ᱯᱚᱨᱤᱵᱚᱨᱛᱚᱱ ᱫᱚ ᱵᱟᱝ ᱠᱟᱱᱟ᱾ ᱡᱟᱦᱟᱸ ᱫᱚ ᱵᱟᱣᱲᱤᱭᱟᱹ ᱥᱮ ᱮ ᱢᱮᱱᱟᱜ ᱠᱚᱣᱟ ᱨᱟᱺᱰᱤ ᱠᱚᱸᱦᱚ ᱩᱱᱠᱩ ᱦᱚᱸ ᱚᱲᱟᱜ ᱫᱩᱣᱟᱹᱨ ᱨᱮ ᱡᱤᱱᱥ ᱯᱮᱱᱴ ᱠᱚ ᱦᱚᱨᱚᱜ ᱮᱫᱟ ᱾ ᱚᱠᱟ ᱫᱚ ᱦᱤᱛᱚᱜ ᱫᱚ ᱵᱟᱝ ᱦᱚᱨᱚᱜ ᱵᱟᱲᱟᱜ ᱜᱮ ᱴᱷᱤᱠᱟ ᱪᱮᱫᱟᱜ ᱥᱮ
ᱦᱳᱭ ᱟᱨ ᱟᱵᱚ ᱠᱚᱱᱟᱜ ᱫᱚ ᱱᱚᱣᱟ ᱠᱚᱫᱚ ᱦᱟᱸᱜ ᱪᱮᱫ ᱠᱚ ᱞᱟᱹᱭᱟ ᱾ ᱱᱚᱣᱟ ᱠᱚᱫᱚ ᱟᱵᱚᱣᱟᱜ ᱠᱟᱞᱪᱟᱨ ᱨᱮ ᱦᱮᱸ ᱥᱮ ᱱᱚᱣᱟ ᱠᱚᱫᱚ ᱦᱸᱟᱜ ᱮᱱᱮᱡ ᱥᱮᱨᱮᱧ ᱠᱚᱨᱮ ᱱᱚᱣᱟ ᱠᱚᱫᱚ ᱱᱚᱣᱟ ᱠᱚᱫᱚ ᱮᱞᱟᱣ ᱜᱮᱛᱚ ᱵᱟᱹᱪᱩᱜ ᱛᱟᱵᱚᱱᱟ ᱩᱱᱟᱹᱜ ᱦᱚᱭ ᱛᱚ ᱴᱨᱟᱰᱤᱥᱚᱱᱟᱞ ᱟᱵᱚᱣᱟᱜ ᱫᱚ ᱵᱷᱟᱜᱤ ᱾ ᱴᱨᱟᱰᱤᱥᱚᱱᱟᱞ ᱡᱟ ᱠᱟᱥᱴᱚᱢ ᱢᱮᱱᱟᱜ ᱛᱟᱵᱚᱱᱟ ᱚᱱᱟᱛᱮᱜᱮ ᱦᱚᱨᱚᱜ ᱵᱟᱲᱟ ᱞᱮᱠᱷᱟᱱ ᱟᱹᱞᱤᱧ ᱫᱚ ᱟᱹᱞᱤᱧ ᱫᱚᱞᱤᱧ ᱢᱮᱱᱟ ᱱᱟᱯᱟᱭ ᱦᱩᱭᱩᱜᱼᱟ᱾
ᱦᱳᱭ ᱦᱳᱭ ᱴᱷᱤᱠ ᱜᱮᱵᱮᱱ ᱞᱟᱹᱭ ᱠᱟᱫᱟ ᱜᱚᱢᱠᱮ᱾
ᱮᱠᱫᱚᱢ᱾